ᱜᱚᱝᱠᱮ ᱡᱚᱦᱟᱨ ᱾
ᱦᱚ ᱢᱤᱫ ᱜᱷᱟᱹᱲᱤ ᱢᱟᱲᱟᱝ ᱨᱮ ᱯᱷᱳᱱ ᱵᱚᱞᱚ ᱞᱮᱱᱟ ᱟᱫᱚ ᱠᱟᱹᱴᱤᱡ ᱯᱷᱳᱱ ᱦᱮᱸ ᱦᱮᱸ ᱚᱸ ᱞᱮᱱᱟ ᱠᱟᱹᱴᱤᱡ ᱚᱱᱟ ᱠᱷᱟᱹᱛᱤᱨ ᱨᱤᱥᱤᱵᱷ ᱵᱟᱭ ᱜᱟᱱᱚᱜ ᱠᱟᱱ ᱛᱟᱦᱮᱸᱡ ᱢᱟ ᱩᱥᱟᱹᱨᱟ ᱠᱟᱛᱮᱜ ᱱᱟᱯᱟᱭ ᱜᱮ ᱢᱟᱥᱮ ᱪᱮᱞᱠᱟᱭ ᱡᱤᱣᱤ ᱡᱟᱹᱛᱤ ᱠᱚ ᱱᱟᱯᱟᱭ ᱜᱮ ᱛᱟᱵᱤᱱᱟ ᱥᱮ ᱚᱠᱟᱞᱮᱠᱟ?
ᱦᱮᱸ ᱚᱵᱚᱥᱥᱳᱭ ᱟᱹᱰᱤ ᱱᱟᱯᱟᱭ ᱜᱮ ᱾ ᱟᱹᱵᱤᱱᱟᱜ ᱜᱮ ᱪᱮᱫᱞᱮᱠᱟ?
ᱦᱮᱸ ᱱᱟᱯᱟᱭ ᱜᱮ ᱾
ᱦᱩᱸ ᱾
ᱦᱳᱭ ᱡᱤᱣᱤ ᱡᱟᱹᱛᱤ ᱜᱮ ᱦᱟᱸᱜ ᱢᱟᱲᱟᱝ ᱵᱮᱥ ᱛᱟᱦᱮᱸ ᱞᱮᱱ ᱢᱟᱭ ᱡᱚᱛᱚ ᱠᱟᱹᱢᱤ ᱱᱟᱯᱟᱭ ᱛᱟᱦᱮᱱ ᱢᱟ ᱦᱩᱭᱩᱜᱼᱟ ᱾ ᱟ ᱡᱤᱣᱤ ᱡᱟᱹᱛᱤ ᱵᱟᱭ ᱡᱤᱣᱤ ᱡᱟᱹᱛᱤ ᱜᱮ ᱡᱩᱫᱤ ᱱᱟᱯᱟᱭ ᱵᱟᱭ ᱛᱟᱦᱮᱱ ᱛᱟᱹᱵᱤᱱᱟ ᱪᱤᱠᱟᱹᱛᱮ ᱠᱚᱛᱮ ᱠᱟᱢ ᱠᱷᱚᱡ ᱨᱮᱵᱤᱱ ᱥᱮ ᱱᱚᱣᱟ ᱠᱚ ᱦᱟᱸᱜ ᱵᱮᱱ ᱜᱚᱞᱯᱚ ᱫᱟᱲᱮᱭᱟᱜ ᱥᱮ?
ᱦᱩᱸ ᱦᱩᱸ ᱮᱠᱟᱞ ᱾
ᱟᱫᱚ ᱱᱤᱭᱟᱹ ᱫᱷᱟᱹᱵᱤᱡ ᱫᱚ, ᱱᱚᱣᱟ ᱫᱤᱥᱚᱢ ᱫᱚ ᱦᱟᱸᱜ ᱮᱠᱪᱩᱭᱮᱞᱤ ᱱᱚᱣᱟ ᱫᱚ ᱡᱷᱟᱲᱜᱨᱟᱢ ᱵᱟᱡᱟᱨ ᱢᱮᱱ ᱜᱟᱱᱚᱜᱼᱟ ᱾
ᱦᱩᱸ᱾
ᱟᱪᱪᱷᱟ
ᱟᱨ ᱱᱚᱣᱟ ᱠᱟᱹᱢᱤ ᱦᱚᱨᱟ ᱠᱚᱫᱚ ᱛᱟᱞᱮ ᱛᱩᱱᱟᱹᱜ ᱫᱤᱱ ᱢᱟᱲᱟᱝ ᱠᱷᱚᱱᱟᱜ ᱥᱟᱵ ᱟᱠᱟᱱᱟ?
ᱮᱸ ᱱᱚᱣᱟ ᱠᱟᱹᱢᱤ ᱦᱚᱨᱟ ᱠᱚᱫᱚ ᱤᱧ ᱫᱚ ᱱᱟᱜ ᱛᱮᱦᱮᱸᱧ ᱜᱮᱱᱟᱜ ᱮᱛᱚᱦᱚᱵ ᱫᱚ ᱾ ᱞᱟᱹᱭᱞᱟᱹ
ᱴᱷᱤᱠ ᱜᱮ ᱛᱚ ᱵᱟᱝ᱾
ᱦᱳᱭ
ᱠᱷᱤᱪᱩᱜ ᱟᱹᱱᱟᱹᱨᱤ ᱠᱚ ᱵᱟᱲᱟᱭ ᱛᱟᱵᱚᱱᱟ ᱛᱚ, ᱱᱚᱣᱟ ᱠᱟᱹᱢᱤ ᱦᱚᱨᱟ ᱛᱟᱞᱟᱛᱮ ᱚᱠᱟ ᱞᱮᱠᱟ
ᱦᱩᱸ ᱦᱩᱸ ᱵᱟᱲᱟᱭ ᱢᱮᱱᱟᱜᱼᱟ ᱚᱵᱚᱥᱥᱳᱭ᱾ ᱟᱵᱚᱱᱟᱜ ᱞᱟᱠᱪᱟᱨ ᱨᱮ ᱠᱟᱞᱪᱟᱨ ᱨᱮ᱾
ᱚ ᱡᱚᱛᱚ ᱜᱮ ᱴᱷᱤᱠ ᱜᱮᱭᱟ ᱱᱚᱣᱟ ᱫᱤᱥᱚᱢ ᱫᱷᱟᱹᱵᱤᱡ ᱫᱚ ᱴᱷᱤᱠ ᱜᱮᱭᱟ ᱢᱮᱱᱠᱷᱟᱱ ᱡᱟᱦᱟᱸ ᱯᱟᱨᱥᱚᱱᱟᱞ ᱠᱩᱠᱞᱤ ᱠᱚ ᱡᱟᱦᱟᱸ ᱞᱮᱠᱟ ᱟᱨᱠᱤ
ᱦᱩᱸ ᱦᱩᱸ ᱚᱵᱚᱥᱥᱳᱭ ᱠᱤᱪᱷᱩ ᱢᱤᱫ ᱵᱟᱨ ᱛᱟᱦᱚᱞᱮ ᱜᱚᱝᱠᱮ ᱠᱩᱠᱞᱤᱧ ᱫᱚᱦᱚᱭᱮᱫᱟ᱾
ᱦᱳᱭ ᱦᱳᱭ ᱢᱟ ᱫᱚ ᱠᱩᱞᱤ ᱛᱮᱞᱟᱝ ᱢᱮ᱾
ᱛᱟᱦᱚᱞᱮ ᱜᱚᱝᱠᱮ ᱱᱤᱛᱚᱜ ᱚᱠᱛᱚ ᱨᱮ ᱱᱚᱣᱟ ᱚᱠᱛᱚ ᱨᱮ ᱦᱚᱜᱼᱚᱭ ᱡᱮ ᱥᱟᱱᱛᱟᱲ ᱠᱚ ᱛᱟᱞᱟᱨᱮ ᱡᱟᱦᱟᱸ ᱞᱮᱠᱟ ᱩᱸᱢ ᱟᱸᱫᱷᱟ ᱯᱟᱹᱛᱭᱟᱹᱣ ᱵᱚᱞᱚ ᱠᱟᱱᱟ ᱡᱮ ᱦᱟᱹᱱᱤ ᱰᱟᱹᱱ ᱜᱮᱭᱟᱭ ᱱᱩᱭ ᱰᱳᱹᱱ ᱜᱮᱭᱟᱭ ᱱᱚᱣᱟ ᱪᱮᱫ ᱞᱮᱠᱟ ᱛᱤᱱᱟᱹᱜ ᱴᱟᱜ ᱟᱢᱟᱜ ᱩᱭᱦᱟᱹᱨ ᱵᱷᱟᱵᱽᱱᱟ ᱛᱮᱢ ᱢᱚᱱᱮᱭᱮᱫᱟ᱾
ᱟᱫᱚ ᱱᱚᱣᱟ ᱟᱸᱫᱷᱟ ᱯᱟᱹᱛᱭᱟᱹᱣ ᱠᱟᱛᱷᱟ ᱦᱟᱸᱜ ᱟᱸ ᱢᱤᱫᱴᱟᱝ ᱡᱩᱜᱽ ᱛᱟᱦᱮᱸ ᱠᱟᱱᱟ, ᱚᱱᱟ ᱡᱩᱜ ᱠᱷᱚᱱᱟᱜ ᱜᱮ ᱦᱟᱸᱜ ᱱᱤᱛ ᱦᱟᱹᱵᱤᱡ ᱛᱮ ᱪᱚᱞ ᱦᱮᱡ ᱠᱟᱱᱟ ᱢᱮᱱᱠᱷᱟᱱ ᱵᱚᱸᱜᱟ ᱵᱩᱨᱩ ᱠᱚᱫᱚ ᱠᱚ ᱛᱟᱦᱮᱸᱱ ᱜᱮᱭᱟ᱾ ᱱᱚᱣᱟ ᱫᱚ ᱱᱟᱯᱟᱭ ᱚᱻ ᱠᱟᱛᱷᱟ ᱜᱮ ᱠᱟᱱᱟ ᱢᱮᱱᱠᱷᱟᱱ ᱡᱮ ᱢᱟᱹᱱᱢᱤ ᱵᱚᱱ ᱰᱟᱹᱱ ᱜᱮᱭᱟ ᱥᱮ ᱢᱟᱹᱱᱢᱤ ᱱᱚᱝᱠᱟ ᱚᱱᱟ ᱫᱚ ᱦᱟᱸᱜ ᱮᱠᱪᱩᱭᱮᱞᱤ ᱮᱻᱜ ᱵᱟᱵᱚᱱ ᱢᱮᱱ ᱫᱟᱲᱮᱭᱟᱜ ᱠᱟᱱᱟ, ᱱᱚᱣᱟ ᱠᱟᱛᱷᱟ ᱫᱚ ᱱᱚᱝ ᱠᱟᱱᱟᱜ ᱢᱤᱫᱴᱟᱝ ᱵᱷᱮᱫ ᱠᱟᱛᱷᱟ ᱠᱟᱱᱟ ᱡᱟᱦᱟᱸ ᱫᱚ, ᱚᱱᱟ ᱫᱚ ᱵᱚᱸᱜᱟ ᱵᱩᱨᱩ ᱠᱚᱣᱟᱜ ᱞᱤᱞᱟᱹ ᱠᱷᱮᱞᱟ ᱠᱷᱮᱞ ᱠᱟᱱᱟ ᱛᱚ, ᱱᱚᱣᱟ ᱫᱚ ᱚᱱᱟ ᱚᱱᱠᱟᱱᱟᱜ ᱡᱤᱱᱤᱥ ᱟᱨᱠᱤ ᱡᱟᱦᱟᱸ ᱫᱚ ᱱᱚᱣᱟ ᱤᱧ ᱤᱧ ᱦᱤᱥᱟᱹᱵ ᱛᱮᱫᱚ ᱱᱚ ᱱᱚᱝᱠᱟᱧ ᱢᱮᱱ ᱛᱟᱞᱟᱝᱟ ᱡᱮ ᱱᱚᱣᱟ ᱫᱚ ᱢᱤᱫ ᱢᱤᱫᱴᱮᱱ ᱟᱸᱫᱷᱟ ᱯᱟᱹᱛᱭᱟᱹᱣ ᱠᱟᱱᱟ᱾ ᱟᱨ ᱱᱚᱣᱟ ᱫᱚ ᱦᱟᱜ ᱡᱮ ᱦᱩᱴ ᱠᱚᱨᱮ ᱵᱚᱱ ᱪᱟᱵᱟ ᱜᱚᱫᱟ ᱚᱱᱠᱟ ᱫᱚ ᱵᱟᱭ ᱪᱟᱵᱟᱜᱼᱟ᱾ ᱠᱤᱱᱛᱩ ᱦᱮᱸ ᱢᱤᱫᱴᱮᱱ ᱡᱤᱱᱤᱥ ᱦᱩᱭᱩᱜ ᱠᱟᱱᱟ ᱢᱟᱹᱱᱢᱤ ᱫᱚ ᱵᱚᱸᱜᱟ ᱵᱩᱨᱩ ᱪᱮᱛᱚᱱ ᱯᱟᱹᱛ ᱯᱟᱹᱛᱭᱟᱹᱣ ᱢᱮᱱᱟᱜ ᱛᱟᱠᱚᱣᱟ᱾
ᱦᱮᱸ ᱦᱩᱸ
ᱚᱱᱟᱜᱮ ᱢᱤᱫᱴᱟᱨ ᱚᱠᱛᱚ ᱛᱟᱦᱮᱸ ᱠᱟᱱᱟ ᱥᱮ ᱩᱱᱫᱚ ᱥᱚᱨᱟᱥᱚᱨᱤ ᱵᱚᱸᱜᱟ ᱵᱩᱨᱩ ᱥᱟᱞᱟᱜ ᱢᱟᱹᱱᱢᱤ ᱠᱚ ᱨᱚᱯᱚᱲ ᱠᱟᱱ ᱛᱟᱦᱮᱸᱜᱼᱟ᱾ ᱱᱟᱦᱟᱜ ᱛᱚ ᱚᱱᱠᱟ ᱵᱟᱵᱚᱱ ᱫᱟᱲᱮᱭᱟᱜ ᱠᱟᱱᱟ ᱥᱮ᱾
ᱦᱳᱭ ᱦᱳᱭ ᱦᱳᱭ ᱦᱳᱭ ᱱᱟᱝᱠᱟ ᱦᱚᱸ ᱠᱟᱹᱴᱤᱡ ᱦᱚᱭᱛᱳ ᱯᱟᱞᱮᱱ ᱟᱸᱡᱚᱢ ᱟᱠᱟᱱᱟ ᱥᱮᱫᱟᱭ ᱨᱮᱱ ᱦᱟᱯᱲᱟᱢ ᱠᱚᱴᱷᱮᱱ ᱜᱮ ᱡᱮ ᱮ ᱥᱮᱫᱟᱭ ᱫᱚ ᱵᱚᱸᱜᱟ ᱵᱩᱨᱩ ᱦᱚᱸ ᱩᱸ ᱟᱬᱜᱚ ᱦᱮᱡ ᱞᱮᱱᱟ ᱠᱚ ᱟᱵᱚ ᱥᱟᱱᱛᱟᱲ ᱠᱚ ᱛᱟᱞᱟᱨᱮ᱾ ᱡᱟᱦᱟᱸ ᱞᱟᱜᱽᱲᱮ ᱮᱱᱮᱡ ᱨᱮ, ᱥᱮ ᱫᱚᱝ ᱮᱱᱮᱡ ᱠᱚᱨᱮ ᱦᱚᱸ᱾ ᱦᱩᱸ
ᱦᱳᱭ ᱢᱤᱫᱴᱟᱱ ᱚᱠᱛᱚ ᱪᱟᱞᱟᱣ ᱠᱟᱱᱟ ᱚᱱᱠᱟ ᱜᱮ᱾
ᱦᱳᱭ
ᱡᱟᱭᱦᱳᱠ ᱢᱟᱴᱟᱢᱩᱴᱤ ᱟᱹᱰᱤ ᱱᱟᱯᱟᱭ ᱢᱤᱫᱴᱮᱱ ᱜᱟᱞᱢᱟᱨᱟᱣ᱾ ᱥᱮ ᱛᱮᱦᱮᱧ ᱟᱸᱫᱷᱟ ᱯᱟᱹᱛᱭᱟᱹᱣ ᱛᱮᱦᱮᱧ ᱟᱵᱚ ᱥᱟᱱᱛᱟᱲ ᱥᱟᱶᱛᱟ ᱨᱮ ᱟᱹᱰᱤᱜᱮ ᱪᱚᱞ ᱟᱠᱟᱱᱟ, ᱥᱮ ᱟᱹᱰᱤᱜᱮ ᱵᱟᱲ ᱛᱤ ᱭᱮᱱᱟ᱾ ᱟᱫᱚ ᱟᱢᱟᱜ ᱩᱭᱦᱟᱹᱨ ᱞᱮᱠᱟᱛᱮ ᱞᱟᱹᱭ ᱛᱟᱞᱟᱝ ᱢᱮ ᱱᱚᱣᱟ ᱫᱚ ᱢᱟᱱᱮ ᱚᱠᱟ ᱞᱮᱠᱟ ᱢᱮᱫ ᱛᱮᱢ ᱧᱮᱞᱮᱫ ᱛᱟᱞᱟᱝᱼᱟ᱾ ᱱᱚᱣᱟ ᱛᱩᱱᱠᱷᱤ ᱵᱟᱭ ᱜᱟᱱᱚᱜᱼᱟ ᱱᱚᱣᱟ ᱫᱚ?
ᱦᱮᱸ ᱚᱵᱚᱥᱥᱳᱭ ᱤᱧᱟᱹᱜ ᱢᱚᱱᱮ ᱫᱚᱦᱚ ᱚᱱᱠᱟ ᱜᱮ ᱦᱟᱸᱜ, ᱫᱚᱢᱚᱱ ᱫᱚ ᱯᱟᱞᱮᱱ ᱜᱟᱱ ᱫᱚ ᱜᱟᱱᱚᱜᱼᱟ᱾ ᱪᱮᱫᱟᱜ ᱥᱮ ᱮᱸᱻᱜ ᱥᱮᱫᱟᱭ ᱠᱷᱚᱱᱜᱮ ᱡᱮᱦᱮᱛᱩ ᱪᱚᱞ ᱦᱮᱡ ᱟᱠᱟᱱ ᱨᱮᱦᱚᱸ
ᱦᱚᱭ᱾
ᱢᱤᱫᱴᱮᱱ ᱵᱷᱟᱜᱽ ᱢᱮᱱᱟᱜ-ᱟ ᱢᱤᱫᱴᱮᱱ ᱫᱚ ᱢᱟᱱᱢᱤ᱾ ᱟᱨ ᱢᱤᱫᱴᱮᱱ ᱫᱚ ᱫᱟᱱᱢᱤ᱾ ᱛᱚ ᱚᱠᱚᱭ ᱵᱷᱟᱜᱮ ᱠᱟᱢᱤᱭᱟᱭ ᱦᱟᱹᱱᱤ ᱫᱚ ᱢᱟᱱᱢᱤ ᱠᱚ ᱢᱮᱛᱟᱭᱟ᱾ ᱟᱨ ᱚᱠᱚᱭ ᱫᱟᱱᱢᱤ ᱩᱱᱤ ᱫᱚ ᱵᱟᱲᱤᱡ ᱠᱟᱹᱢᱤᱭᱟ ᱚᱱᱟᱛᱮ ᱩᱱᱤ ᱫᱚ ᱫᱟᱱᱢᱤ ᱠᱚ ᱢᱮᱛᱟᱭᱟ᱾ ᱟᱨ ᱢᱤᱫᱴᱮᱱ ᱵᱚᱸᱜᱟ ᱵᱩᱨᱩ ᱫᱚ ᱢᱮᱫᱴᱮᱱ ᱵᱚᱸᱜᱟ ᱵᱩᱨᱩ ᱫᱚ ᱵᱚᱸᱜᱟ ᱫᱚ ᱦᱳᱭᱳᱜ ᱠᱟᱱᱟᱭ ᱢᱟᱱᱢᱤ ᱠᱚ ᱛᱟᱞᱟ ᱨᱮᱜᱮ ᱵᱚᱥᱚ ᱵᱟᱥᱟᱭ᱾ ᱛᱚ ᱩᱱᱤ ᱫᱚ ᱢᱟᱱᱢᱤ ᱵᱮᱜᱚᱨ ᱚᱦᱚᱭ ᱛᱟᱦᱮᱸ ᱠᱚᱜ-ᱟ ᱛᱚ ᱚᱱᱟᱜᱮ ᱠᱟᱛᱷᱟ ᱫᱚ ᱦᱩᱭᱩᱜ ᱠᱟᱱᱟ ᱡᱮ ᱡᱟᱦᱟᱭ ᱢᱟᱱᱢᱤ ᱩᱱᱤ ᱵᱚᱸᱜᱟᱭ ᱟᱥᱩᱞᱮᱭᱟ ᱛᱳ ᱩᱱᱤᱜ ᱵᱚᱸᱜᱟᱜ ᱟᱥᱩᱞ ᱫᱚ ᱮᱹᱵᱟᱨᱮ ᱩᱱᱤ ᱵᱚᱸᱜᱟ ᱵᱟᱲᱤᱡᱤᱜ ᱛᱟᱢ ᱟᱨ ᱥᱮ ᱵᱷᱟᱜᱮᱭᱤᱜ ᱛᱟᱢ ᱚᱱᱟ ᱫᱚ ᱱᱟᱜ ᱡᱟᱦᱟᱭ ᱟᱥᱩᱞᱤᱡ ᱜᱮ ᱩᱱᱤᱜᱮ ᱵᱟᱰᱟᱭᱟᱭ ᱦᱳᱭ᱾
ᱠᱟᱨᱚᱱ ᱱᱤᱛᱚᱜ ᱡᱩᱫᱤ ᱵᱚᱱ ᱧᱮᱞᱟ ᱱᱤᱛᱚᱜ ᱫᱚ ᱦᱟᱸᱜ ᱛᱚ ᱚᱻ ᱢᱮᱫ ᱛᱮᱢᱟ ᱵᱟᱵᱚᱱ ᱧᱮᱞ ᱧᱟᱢ ᱫᱟᱲᱮᱭᱟᱠᱚ ᱠᱟᱱᱟ ᱥᱮ᱾ ᱥᱟᱫᱚᱢ ᱪᱟᱛᱚᱢ ᱪᱮᱛᱟᱱ ᱛᱮᱜᱮ ᱦᱟᱸᱜ ᱯᱟᱹᱛᱭᱟᱹᱣ ᱢᱟᱱᱢᱤᱭᱟᱜ ᱯᱟᱹᱛᱭᱟᱹᱣ ᱟᱨ ᱵᱤᱥᱥᱟᱹᱥ ᱪᱮᱛᱟᱱ ᱨᱮᱜᱮ ᱱᱚᱣᱟ ᱫᱚ ᱱᱤᱛ ᱦᱟᱹᱵᱤᱡ ᱛᱮ ᱦᱟᱸᱜ ᱮᱸᱻ ᱧᱮᱞ ᱟᱹᱜᱩᱜ ᱠᱟᱱᱟ ᱡᱟᱦᱟᱸ ᱟᱹᱰᱤ ᱱᱟᱯᱟᱭ ᱠᱟᱛᱷᱟ᱾ ᱛᱚ ᱱᱤᱛᱚᱜ ᱱᱤᱛᱳᱜ ᱟᱜ ᱡᱩᱜᱽ ᱨᱮ ᱱᱚᱜ-ᱚᱭ ᱡᱮ ᱢᱤᱫᱴᱮᱱ ᱮ ᱟᱵᱚᱱᱟᱜ ᱡᱟᱦᱟᱸ ᱢᱮᱱ ᱢᱮᱱ ᱜᱟᱱᱚᱜ-ᱟ ᱡᱟᱦᱟᱸ ᱫᱚ ᱥᱮᱻ ᱥᱚᱢᱟᱡᱽ ᱨᱮᱱᱟᱜ ᱥᱚᱪᱮᱛᱚᱱ ᱵᱟᱝᱛᱮ ᱥᱮ ᱢᱟᱱᱮ ᱱᱳᱜ ᱱᱟᱸᱦᱟᱜ ᱱᱟᱸᱦᱟᱜ ᱡᱩᱜᱽ ᱥᱟᱶᱛᱮ ᱛᱟᱞ ᱢᱤᱞᱟᱹᱣ ᱡᱟᱦᱟᱸ ᱫᱚᱠᱚ ᱢᱮᱱᱫᱟ ᱦᱮᱸ ᱡᱮᱻᱜ ᱵᱚᱸᱜᱟ ᱵᱩᱨᱩ ᱫᱚ ᱴᱷᱤᱠ ᱵᱚᱸᱜᱟ ᱵᱩᱨᱩ ᱡᱟᱭᱜᱟ ᱨᱮᱜᱮ ᱢᱮᱱᱟᱜ ᱠᱚᱣᱟ ᱢᱟᱹᱱᱢᱤ ᱫᱚ ᱢᱟᱹᱱᱢᱤᱭᱟᱜ ᱡᱟᱭᱜᱟ ᱨᱮᱜᱮ ᱢᱮᱱᱟᱜ ᱠᱚᱣᱟ ᱾ᱮᱱ ᱨᱮᱦᱚᱸ ᱪᱮᱫᱟᱜ ᱟᱸᱫᱷᱟ ᱯᱟᱹᱛᱭᱟᱹᱣ ᱛᱮ ᱟᱛᱳ ᱴᱚᱞᱟ ᱫᱤᱥᱚᱢ ᱪᱟᱞᱟᱜ ᱠᱟᱱᱟ ᱦᱮ ᱥᱮ ᱛᱚ ᱱᱚᱣᱟ ᱤᱫᱤ ᱠᱟᱛᱮ ᱪᱮᱫ ᱛᱟᱢᱤᱞ ᱛᱟᱞᱟ ᱢᱮ ᱥᱮ
ᱱᱤᱛᱟᱜ ᱚᱠ ᱱᱤᱛ ᱚᱠᱛᱚ ᱨᱮ ᱡᱟᱦᱟ ᱞᱮᱠᱟ ᱧᱮᱞᱚᱜᱚᱜ ᱠᱟᱱᱟ ᱮᱻ ᱵᱚᱸᱜᱟ ᱵᱩᱨᱩ ᱟᱨ ᱪᱮᱫ ᱵᱤᱱ ᱞᱟᱹᱭ ᱠᱮᱫᱟ?
ᱟᱪᱪᱷᱟ ᱱᱚᱣᱟ ᱦᱚᱠᱤ ᱤᱭᱮᱱ ᱵᱟᱠᱛᱚ ᱵᱟᱝ ᱜᱟᱱᱚᱜ-ᱟ ᱡᱮ ᱡᱟᱦᱟᱸ ᱞᱮᱠᱟ ᱛᱮᱦᱤᱧ ᱮᱢ ᱯᱟᱹᱛᱭᱟᱹᱣ ᱩᱛᱟᱹᱨ ᱟᱠᱟᱱᱟ ᱠᱚ ᱡᱮ ᱱᱚᱣᱟ ᱪᱮᱛᱟᱱ ᱨᱮ ᱛᱮᱦᱤᱧ ᱦᱚᱲ ᱪᱮᱝᱠᱚ ᱧᱮᱞᱟ ᱟᱛᱳ ᱴᱚᱞᱟ ᱠᱚᱨᱮ, ᱡᱟᱦᱟᱸ ᱫᱚ ᱱᱚᱰᱮ ᱠᱷᱚᱸᱣᱟᱜ ᱪᱤᱠᱟᱹᱛᱮ ᱥᱚᱪᱮᱛᱚᱱ ᱚᱰᱳᱠ ᱠᱚ ᱦᱩᱭᱩᱜ-ᱟ ᱱᱚᱣᱟ ᱤᱫᱤ ᱠᱟᱛᱮ ᱦᱚᱸ ᱥᱮ ᱪᱮᱫ ᱮᱢ ᱞᱟᱹᱭ ᱫᱟ
ᱟᱪᱪᱷᱟ ᱟᱪᱪᱷᱟ ᱟᱪᱪᱷᱟ ᱟᱪᱪᱷᱟ ᱾ ᱡᱩᱫᱤ ᱱᱚᱣᱟᱧ ᱞᱟᱹᱭᱟ ᱡᱮᱹ ᱱᱤᱛᱚᱜ ᱚᱠᱛᱚ ᱨᱮ ᱮᱠᱷᱚᱱᱚ ᱱᱤᱛᱚᱜ ᱥᱟᱱᱛᱟᱲ ᱦᱚᱲ ᱢᱟᱱᱢᱤ ᱠᱚ ᱮᱠᱷᱚᱱᱳ ᱵᱚᱸᱜᱟ ᱵᱩᱨᱩ ᱪᱮᱛᱟᱱ ᱨᱮ ᱢᱤᱫᱴᱮᱱ ᱱᱤᱨᱵᱷᱚᱨᱥᱤᱞ ᱠᱤᱝᱵᱟ ᱡᱮᱹ ᱟᱨᱚ ᱢᱤᱫᱴᱮᱱ ᱡᱮᱹ ᱢᱟᱱᱢᱤ ᱠᱚ ᱛᱟᱞᱟᱨᱮ ᱡᱟ ᱵᱮᱹ-ᱵᱟᱹᱲᱤᱡ ᱵᱚᱸᱜᱟ ᱵᱩᱨᱩ ᱪᱟᱯᱟᱲ ᱠᱚ ᱱᱚᱣᱟ ᱵᱟᱵᱚᱛ ᱛᱮ ᱥᱚᱪᱮᱛᱚᱱᱟᱛᱚ ᱛᱚ ᱱᱚᱣᱟ ᱞᱟᱹᱭ ᱞᱮᱠᱷᱟᱱ ᱱᱤᱛᱳᱜ ᱫᱚ ᱵᱚᱸᱜᱟ ᱵᱩᱨᱩ ᱠᱷᱚᱱ ᱟᱹᱰᱤ ᱮᱸ ᱥᱟᱦᱟᱜ ᱦᱚᱸ ᱵᱟᱭ ᱜᱟᱱᱚᱜᱼᱟ ᱾ ᱮᱵᱟᱨᱮ ᱱᱤᱡᱮ ᱴᱷᱮᱱ ᱜᱮ ᱚᱱᱟ ᱫᱚ ᱧᱮᱞ ᱦᱩᱭᱩᱜᱼᱟ ᱡᱮ, ᱟᱢᱜᱮ ᱵᱚᱸᱜᱟ ᱵᱩᱨᱩ ᱛᱤᱱᱟᱹᱜᱴᱟ ᱫᱮᱵᱟ ᱥᱮᱵᱟ ᱠᱟᱛᱮᱫ ᱚᱠᱟ ᱞᱮᱠᱟᱢ ᱫᱮᱵᱟ ᱥᱮᱵᱟᱭ ᱠᱟᱱᱟ᱾
ᱥᱟ. ᱨᱤ ᱠᱟᱛᱷᱟ ᱚᱱᱟ ᱢᱤᱫ ᱜᱷᱟᱹᱲᱤ, ᱢᱤᱫ ᱜᱷᱟᱹᱲᱤ ᱢᱟᱲᱟᱝ ᱡᱟᱦᱟᱸ ᱢᱮᱱ ᱠᱮᱫ ᱛᱟᱞᱟᱝᱟ, ᱥᱮ ᱫᱤᱥᱚᱢ ᱫᱚ ᱵᱟᱨᱭᱟ ᱞᱟᱹᱭ ᱜᱟᱱᱚᱜᱼᱟ ᱵᱟᱨᱭᱟ ᱟᱫᱷᱟᱨ ᱛᱮ ᱪᱟᱞᱟᱜ ᱠᱟᱱᱟ᱾ ᱢᱤᱫ ᱯᱟᱦᱴᱟ ᱫᱚ ᱫᱟᱹᱱᱢᱤ ᱟᱫᱷᱟᱨ ᱛᱮ ᱢᱤᱫᱴᱟᱝ ᱢᱟᱹᱱᱢᱤ ᱟᱫᱷᱟᱨ ᱛᱮ ᱚᱠᱚᱭ ᱚᱠᱟ ᱞᱮᱠᱟᱭ ᱠᱟᱹᱢᱤ ᱠᱟᱱᱟ ᱚᱱᱟ ᱫᱚ ᱚᱱᱠᱟᱜ ᱜᱮ ᱦᱟᱸᱜ ᱪᱟᱞᱟᱣ ᱤᱫᱤᱜ ᱟᱭ ᱾
ᱦᱩᱸ
ᱛᱚ ᱱᱚᱰᱮ ᱡᱩᱫᱤ ᱵᱚᱱ ᱧᱮᱞᱟ ᱠᱟᱹᱴᱤᱡ ᱟᱵᱚᱱᱟᱜ ᱚᱱᱠᱟᱱᱟᱜ ᱤᱭᱟᱹ ᱠᱚᱦᱚᱸ ᱢᱮᱱᱟᱜᱼᱟ, ᱡᱮ ᱢᱟᱹᱱᱢᱤ ᱠᱚᱫᱚ ᱠᱚ ᱚᱠᱚᱭ ᱠᱟᱱᱟ ᱟᱨ ᱫᱟᱹᱱᱢᱤ ᱠᱚᱫᱚ ᱠᱚ ᱚᱠᱚᱭ ᱠᱟᱱᱟ ᱥᱮ ᱪᱮᱫ ᱞᱮᱠᱟ ᱛᱟᱦᱞᱮ ᱢᱟᱹᱱᱢᱤ ᱫᱚ ᱱᱚᱰᱮ ᱡᱟᱦᱟᱸᱭ ᱢᱟᱹᱱᱢᱤ ᱞᱮᱠᱟᱭ ᱠᱟᱹᱢᱤ ᱠᱟᱱᱟ ᱱᱟᱯᱟᱭᱟᱜᱼᱮ ᱠᱟᱹᱢᱤ ᱠᱟᱱᱟ ᱱᱩᱭ ᱦᱟᱸᱜ ᱢᱟᱹᱱᱢᱤ ᱞᱮᱠᱟ ᱫᱚ ᱵᱚᱱ ᱧᱮᱞᱮ
ᱦᱳᱭ ᱜᱚᱝᱠᱮ
ᱢᱟᱹᱱᱢᱤᱭᱟᱜ ᱟᱨ ᱢᱤᱫ ᱚᱝᱥᱚ ᱫᱚ ᱡᱟᱦᱟᱸ ᱟᱠᱟᱱᱟ ᱩᱱᱠᱩ ᱫᱚ ᱡᱟᱦᱟᱸ ᱫᱚ ᱵᱟᱹᱲᱤᱡ ᱠᱚ ᱠᱟᱹᱢᱤᱭᱟ, ᱥᱮ ᱪᱮᱫ ᱞᱮᱠᱟ
ᱦᱩᱸ
ᱢᱮᱱᱟᱜ ᱜᱮᱛᱟ ᱵᱚᱞᱛᱮ ᱛᱮᱦᱤᱧ ᱫᱤᱥᱚᱢ ᱨᱮ ᱱᱚᱝᱠᱟᱱᱟᱜ ᱟᱸᱫᱷᱟ ᱯᱟᱹᱛᱭᱟᱹᱣ ᱠᱚᱛᱮ ᱵᱚᱱ ᱡᱚᱵᱮ ᱟᱠᱟᱱᱟ ᱾
ᱦᱳᱭ ᱜᱚᱝᱠᱮ
ᱥᱮ ᱪᱮᱫ ᱮᱢ ᱞᱮᱭ ᱛᱟᱞᱟᱝᱟ?
ᱮᱠᱫᱚᱢᱮ ᱮᱠᱟᱞ ᱮᱠᱟᱞ᱾ ᱜᱚᱝᱠᱮ ᱟᱨ ᱢᱤᱫᱴᱮᱱ ᱟᱹᱵᱤᱱ ᱠᱩᱠᱞᱤ ᱵᱤᱱ ᱞᱟᱹᱭᱠᱮᱫ ᱫᱚ, ᱡᱮ ᱱᱤᱛ ᱚᱠᱛᱚ ᱨᱮ ᱥᱚᱪᱮᱛᱚᱱᱚᱛᱟ ᱚᱸᱰᱮ ᱠᱷᱚᱱ᱾
ᱦᱳᱭ
ᱱᱤᱛ ᱚᱠᱛᱚ ᱨᱮ ᱥᱚᱪᱮᱛᱚᱱᱚᱛᱟ ᱫᱚ ᱟᱹᱰᱤᱜᱮ ᱢᱩᱥᱠᱤᱞ ᱠᱟᱱᱟ ᱾
ᱟᱹᱰᱤ ᱜᱮ ᱢᱩᱥᱠᱤᱞ ᱠᱟᱱᱟ, ᱠᱟᱨᱚᱱ ᱟᱛᱳ ᱴᱚᱞᱟ ᱨᱮᱱ ᱦᱚᱲ ᱫᱚ ᱥᱟᱱᱟᱢ ᱥᱮᱛ ᱛᱮᱠᱚ ᱚᱱᱟᱫᱚ ᱥᱟᱱᱟᱢ ᱢᱟᱹᱱᱢᱤ ᱠᱚ ᱡᱮ ᱛᱮᱦᱤᱧ ᱜᱟᱹᱦᱤᱨ ᱵᱚᱸᱜᱟ ᱵᱩᱨᱩ ᱪᱮᱛᱟᱱ ᱨᱮ ᱯᱟᱹᱛᱭᱟᱹᱣ ᱢᱮᱱᱟᱜ ᱛᱟᱠᱚᱣᱟ᱾ ᱵᱚᱸᱜᱟ ᱵᱩᱨᱩ ᱦᱟᱸᱜ ᱟᱵᱚ ᱫᱚ ᱢᱮᱫ ᱛᱮ ᱵᱟᱵᱚᱱ ᱧᱮᱞ ᱧᱟᱢᱮᱫ ᱠᱚᱣᱟ ᱛᱮᱦᱮᱧ ᱠᱚ ᱥᱟᱫᱚᱢ ᱪᱟᱛᱚᱢ ᱪᱮᱛᱟᱱ ᱛᱮᱜᱮ ᱡᱟᱦᱟᱸ ᱠᱚ ᱦᱤᱡᱩᱜ ᱠᱟᱱᱟ ᱩᱝᱠᱩ ᱡᱟᱦᱟᱸ ᱠᱚ ᱞᱟᱹᱭ ᱦᱚᱴᱚ ᱟᱵᱚᱱ ᱠᱟᱱᱟ ᱚᱱᱟᱜᱮ ᱟᱫᱚ ᱤᱭᱟᱹ ᱥᱟᱫᱚᱢ ᱪᱟᱛᱚᱢ ᱪᱮᱛᱟᱱ ᱛᱮ ᱡᱩᱫᱤᱢ ᱧᱮᱞᱟ, ᱛᱮᱦᱮᱧ ᱫᱚ ᱢᱮᱱ ᱠᱮᱫ ᱫᱚ ᱫᱤᱥᱚᱢ ᱫᱚ ᱵᱟᱨᱭᱟ ᱟᱫᱷᱟᱨ ᱛᱮ ᱪᱟᱞᱟᱜ ᱠᱟᱱᱟ ᱾
ᱦᱩᱸ ᱮᱠᱟᱞ ᱮᱠᱟᱞ ᱾
ᱟᱫᱚ ᱚᱸᱰᱮ ᱫᱚ ᱦᱟᱸᱜ ᱚᱠᱚᱭ ᱪᱚ ᱪᱤᱞᱤᱭ ᱦᱮᱡ ᱮᱱ ᱪᱚ ᱚᱝᱠᱟᱭ ᱞᱟᱹᱭ ᱦᱚᱴᱚ ᱠᱟᱫᱟ ᱚᱱᱟ ᱛᱚ ᱛᱩᱱᱟᱹᱜ ᱡᱚᱛᱷᱟᱛ ᱞᱮᱱᱟ ᱥᱮ ᱵᱟᱝ ᱡᱚᱛᱷᱟᱛ ᱞᱮᱱᱟ ᱚᱱ ᱚᱱᱟ ᱜᱮ ᱟᱵᱚᱱᱟᱜ ᱾ ᱦᱩᱸ ᱢᱟᱱᱮ ᱵᱩᱡᱷᱟᱹᱣ ᱛᱮᱭᱟᱜ ᱫᱚ ᱱᱟᱦᱟᱜ ᱫᱚ ᱾ ᱛᱚ ᱱᱚᱣᱟ ᱡᱤᱱᱤᱥ ᱠᱷᱚᱱ ᱫᱚ ᱨᱟᱲᱟ ᱫᱩᱜ ᱫᱚ ᱢᱤᱫᱴᱟᱝ ᱩᱯᱟᱹᱭ ᱢᱮᱱᱟᱜᱼᱟ ᱾ ᱛᱮᱦᱮᱧ ᱮᱸᱜ ᱱᱚᱝᱠᱟᱱᱟᱜ ᱫᱷᱟᱨ ᱯᱟᱸᱡᱟᱭ ᱦᱩᱭᱩᱜ ᱛᱟᱵᱚᱱᱟ ᱵᱩᱜᱤ ᱫᱤᱠ ᱾ ᱡᱟᱦᱟᱸ ᱫᱚ ᱦᱚᱲᱟᱜ ᱵᱟᱹᱲᱤᱡ ᱵᱟᱵᱚᱱ ᱠᱟᱢᱤᱭᱟ ᱟᱵᱚ ᱟᱵᱚ ᱫᱚ ᱟᱵᱚ ᱞᱮᱠᱟ ᱜᱮ ᱾ ᱦᱮᱸ ᱡᱟᱦᱟᱸ ᱞᱮᱠᱟ ᱟᱵᱚᱨᱮᱱ ᱠᱚ ᱵᱚᱸᱜᱟ ᱠᱚ ᱢᱮᱱᱟᱜ ᱠᱚᱣᱟ ᱵᱩᱨᱩ ᱠᱚ ᱢᱮᱱᱟᱜ ᱠᱚᱣᱟ ᱩᱱᱠᱩ ᱫᱚ ᱡᱮᱢᱚᱱ ᱵᱚᱱ ᱫᱚᱦᱚᱭ ᱢᱟ ᱾ ᱛᱟᱦᱚᱞᱮ ᱠᱷᱟᱱ ᱜᱮ ᱯᱟᱞᱮᱧ ᱢᱚᱱᱮᱭᱟ ᱵᱟᱹᱭ ᱵᱟᱹᱭ ᱵᱟᱹᱭ ᱛᱮ ᱟᱵᱚ ᱱᱚᱣᱟ ᱥᱚᱪᱮᱛᱚᱱᱟ ᱞᱟᱦᱟ ᱫᱟᱲᱮᱭᱟᱜᱼᱟ ᱾ ᱟᱫᱚ ᱱᱚᱸᱰᱮ ᱡᱩᱫᱤ ᱦᱟᱸᱜ ᱛᱮᱦᱮᱧ ᱠᱟᱹᱴᱤᱡ ᱱᱚᱣᱟ ᱨᱮᱱᱟᱜ ᱤᱭᱟᱹ ᱵᱚᱱ ᱢᱚᱱᱮ ᱱᱚᱝᱠᱟ ᱞᱮᱠᱟᱷᱟᱱ ᱥᱮᱫᱟᱭ ᱞᱮᱠᱟ ᱜᱮ ᱚᱱᱟ ᱦᱚᱸ ᱾ ᱟᱸᱫᱷᱟ ᱯᱟᱹᱛᱭᱟ. ᱣ ᱨᱮᱜᱮ ᱵᱚᱱ ᱛᱟᱦᱮᱸᱱᱟ ᱥᱮ ᱾
ᱦᱩᱸ ᱾
ᱵᱟᱨᱭᱟ ᱜᱮᱵᱚᱱ ᱪᱟᱞᱟᱜ ᱠᱟᱱᱟ ᱢᱤᱫᱴᱟᱝ ᱫᱚ ᱵᱤᱜᱽᱜᱟᱱ ᱞᱮᱠᱟᱛᱮ ᱡᱩᱫᱤ ᱵᱚᱱ ᱧᱮᱞᱟ ᱵᱤᱜᱽᱟᱱ ᱫᱚ ᱟᱸᱫᱷᱟ ᱯᱟᱹᱛᱭᱟᱹᱣ ᱫᱚ ᱵᱟᱭ ᱯᱟᱹᱛᱭᱟᱹᱣ ᱛᱟᱵᱚᱱᱟ ᱥᱮ ᱾
ᱦᱩᱸ ᱾
ᱢᱮᱱᱠᱷᱟᱱ ᱪᱮᱫ ᱵᱤᱱ ᱪᱤᱠᱟᱹ ᱠᱟᱜᱼᱟ? ᱚᱱᱟ ᱥᱚᱢᱟᱡᱽ ᱨᱮᱜᱮ ᱥᱚᱢᱟᱡᱽ ᱜᱮ ᱱᱚᱝᱠᱟ ᱛᱮᱦᱮᱧ ᱱᱚᱝᱠᱟᱱᱟᱜ ᱡᱤᱱᱤᱥ ᱢᱮᱱᱟᱜ ᱛᱟᱵᱚᱱᱟ ᱾ ᱱᱚᱣᱟ ᱠᱚᱫᱚ ᱱᱟᱯᱟᱭᱟᱜ ᱜᱮᱵᱚᱱ ᱨᱟᱠᱟᱯᱟᱜᱼᱟ ᱯᱚᱡᱤᱴᱤᱵᱷ ᱥᱮᱱᱟᱜ ᱜᱮᱵᱚᱱ ᱜᱟᱞᱢᱟᱨᱟᱣᱟ ᱟᱨ ᱯᱚᱡᱮᱴᱤᱵᱷ ᱥᱮᱱᱟᱜ ᱜᱮ ᱫᱚᱦᱚᱭ ᱦᱩᱭᱩᱜᱼᱟ, ᱡᱟᱭᱦᱳᱠ ᱟᱹᱰᱤ ᱱᱟᱯᱟᱭ ᱜᱟᱞᱢᱟᱨᱟᱣ ᱠᱮᱫ ᱛᱟᱞᱟᱝ ᱟᱞᱟᱝ ᱱᱚᱣᱟ ᱠᱚᱫᱚ ᱾ ᱥᱟᱛᱟᱢ ᱤᱫᱤ ᱠᱟᱛᱮ, ᱦᱮᱸ ᱾
ᱦᱳᱭ ᱦᱳᱭ ᱜᱚᱝᱠᱮ ᱟᱨ ᱢᱤᱫᱴᱮᱱ ᱠᱩᱠᱞᱤ ᱛᱟᱦᱮᱸ ᱠᱟᱱᱟ ᱾
ᱢᱟ ᱞᱟ. ᱭ ᱛᱟᱞᱟᱝ ᱢᱮ ᱾
ᱟᱸ ᱱᱤᱛ ᱚᱠᱛᱚ ᱨᱮ ᱧᱮᱞᱚᱜᱚᱜ ᱠᱟᱱᱟ ᱡᱮ ᱟᱹᱰᱤ ᱜᱟᱱ ᱢᱟᱱᱮ ᱜᱤᱫᱽᱨᱟᱹ ᱠᱚ ᱥᱮ ᱯᱟᱴᱷᱩᱣᱟᱹ ᱠᱚ ᱚᱞᱚᱜ ᱯᱟᱲᱦᱟᱣ ᱥᱮᱫ ᱛᱮ ᱩᱱᱟᱹᱜ ᱴᱟ ᱡᱷᱩᱠ ᱵᱟᱹᱱᱩᱜ ᱛᱟᱠᱚᱣᱟ ᱾ ᱪᱮᱫᱟᱜ ᱜᱚᱝᱠᱮ ᱱᱚᱝᱠᱟ? ᱟᱰ ᱟᱹᱰᱤ ᱠᱚᱢ ᱩᱢᱮᱨ ᱨᱮᱜᱮ ᱠᱚ ᱵᱟᱯᱞᱟᱜ ᱠᱟᱱᱟ ᱾
ᱟᱫᱚ ᱚᱱᱟ ᱫᱚ ᱱᱚᱝᱠᱟ ᱱᱚᱣᱟ ᱫᱚ ᱢᱤᱫᱴᱮᱱ ᱵᱮᱯᱟᱨ ᱦᱩᱭᱩᱜ ᱠᱟᱱᱟ ᱠᱟᱛᱷᱟ ᱫᱚ ᱢᱟᱱᱮ ᱡᱟᱦᱟᱸᱭ ᱯᱚᱨᱤᱵᱟᱨ ᱠᱚ ᱟᱠᱚᱨᱮᱱ ᱜᱟᱨᱡᱮᱱ ᱠᱚᱠᱚ ᱥᱚᱪᱮᱛᱚᱱ ᱜᱮᱭᱟ, ᱠᱟᱹᱴᱤᱡ ᱱᱚᱣᱟ ᱠᱚ ᱪᱮᱛᱟᱱ ᱨᱮ ᱱᱟᱯᱟᱭ ᱫᱤ-ᱦᱩᱫᱤᱥ ᱠᱚ ᱮᱢᱟ ᱠᱚ ᱠᱟᱱᱟ ᱮᱠᱢᱟᱛᱨᱚ ᱚᱱᱠᱟᱱ ᱜᱤᱫᱽᱨᱟᱹ ᱫᱚ ᱴᱷᱤᱠ ᱠᱚ ᱞᱟᱦᱟᱜ ᱠᱟᱱᱟ, ᱡᱟᱦᱟᱸᱭ ᱠᱤᱪᱷᱩ ᱢᱟᱱᱮ ᱱᱤᱡᱮ ᱛᱮ ᱱᱤᱡᱮᱨᱟᱜ ᱟᱜᱟᱢ ᱟᱜᱟᱢ ᱤᱫᱤ ᱠᱟ ᱠᱟᱛᱮᱫ ᱵᱟᱭ ᱪᱤᱱᱛᱟᱹ ᱠᱟᱫᱟ ᱥᱮ ᱚᱱᱟ ᱟᱜᱟᱢ ᱪᱮᱫ ᱠᱟᱱᱟ ᱵᱟᱭ ᱵᱩᱡᱷᱟᱹᱣ ᱠᱟᱫᱟ ᱚᱱᱠᱟᱱ ᱠᱚᱫᱚ ᱱᱚᱝᱠᱟ ᱠᱚ ᱠᱟᱹᱢᱤ ᱠᱟᱱᱟ ᱛᱮᱦᱮᱧ ᱠᱚᱢ ᱩᱢᱮᱨ ᱨᱮᱠᱚ ᱵᱟᱯᱞᱟᱜ ᱠᱟᱱᱟ ᱾ ᱟᱨ ᱟᱫᱷᱟ, ᱟᱫᱷᱟ ᱫᱤᱱ ᱨᱮ ᱡᱤᱭᱚᱱ ᱱᱟᱥᱟᱜ ᱠᱟᱱ ᱛᱟᱠᱚᱣᱟ ᱾
ᱦᱩᱸ ᱾
ᱦᱩᱭᱩᱜ ᱠᱟᱱᱟ ᱥᱮ? ᱡᱮᱦᱮᱛᱩ ᱡᱩᱜ ᱵᱚᱫᱚᱞ ᱟᱠᱟᱱᱟ ᱡᱩᱜᱽ ᱥᱟᱶᱛᱮ ᱛᱟᱞ ᱢᱤᱞᱟᱹᱣ ᱠᱟᱛᱮ ᱡᱩᱫᱤ ᱵᱟᱢ ᱪᱟᱞᱟᱜᱼᱟ
ᱦᱩᱸ ᱦᱩᱸᱼᱼ
ᱠᱟᱣᱰᱤᱡ ᱨᱮᱱᱟᱜ ᱥᱚᱢᱚᱥᱥᱟ ᱧᱩᱨᱩᱜ ᱠᱟᱱᱟ ᱟᱹᱰᱤ ᱨᱚᱠᱚᱢᱟᱜ ᱯᱷᱨᱮᱫ ᱾ ᱛᱮᱦᱮᱧ ᱢᱟᱹᱱᱢᱤ ᱢᱤᱫ ᱡᱟᱭᱜᱟ ᱠᱷᱚᱱᱟᱜ ᱢᱤᱫ ᱡᱟᱭᱜᱟ ᱠᱚ ᱫᱟᱬᱟᱱ ᱠᱟᱱᱟ᱾ ᱟᱫᱚ ᱚᱱᱟ ᱫᱚ ᱢᱤᱫᱴᱮᱱ ᱠᱟᱛᱷᱟ ᱢᱮᱱᱟᱜᱼᱟ ᱡᱮ, ᱱᱟᱞᱦᱟ ᱫᱷᱚᱱ ᱛᱮᱫᱚ ᱟᱵᱚ ᱫᱚ, ᱵᱟᱵᱚᱱ ᱠᱤᱥᱟᱹᱬ ᱠᱚᱜᱼᱟ ᱥᱮ ᱾
ᱦᱩᱸ ᱦᱩᱸ ᱦᱩᱸ ᱦᱩᱸᱼᱼ
ᱟᱨ ᱱᱚᱝᱠᱟᱱᱟᱜ ᱜᱟᱞᱢᱟᱨᱟᱣ ᱠᱚ ᱛᱟᱦᱮᱸᱭᱮᱱ ᱛᱟᱞᱟᱝ ᱜᱮᱭᱟ ᱟᱭᱢᱟ ᱡᱟᱭᱦᱚᱠ ᱛᱮᱦᱮᱧ ᱚᱠᱛᱚ ᱠᱷᱟᱴᱚ ᱜᱮᱛᱟᱞᱟᱝᱟ ᱱᱚᱣᱟ ᱥᱤᱸᱜᱟᱹᱲ ᱨᱮ ᱾ ᱛᱟᱭᱚᱢ ᱫᱟᱨᱟᱝ ᱟᱨ ᱦᱚᱸ ᱞᱟᱝ ᱜᱟᱞᱢᱟᱨᱟᱣᱼᱟ ᱦᱟᱸᱜ ᱾ ᱡᱮ ᱢᱚᱴᱟᱢᱩᱴᱤ ᱛᱮᱦᱮᱧ ᱫᱚ ᱦᱟᱸᱜ ᱛᱟᱦᱞᱮ ᱤᱱᱠᱟᱹ ᱜᱮᱞᱟᱝ ᱜᱟᱞᱢᱟᱨᱟᱣᱼᱟ᱾ ᱦᱮᱸᱼᱼ
ᱦᱳᱭ ᱜᱚᱢᱠᱮ ᱢᱟ ᱛᱟᱦᱞᱮ ᱾ ᱦᱳᱭ, ᱚᱵᱚᱥᱥᱚᱭ ᱱᱟᱯᱟᱭ ᱛᱟᱦᱮᱱ ᱵᱤᱱ ᱾